ᱦᱩᱸ ᱞᱟᱹᱭ ᱵᱤᱱ ᱢᱟ
ᱦᱮᱸ ᱱᱚᱜᱼᱚᱭ ᱱᱟ ᱟᱹᱞᱤᱧ ᱫᱚ ᱦᱮ ᱱᱚᱜᱚᱭ ᱱᱚᱱᱛᱮ ᱠᱩᱞᱦᱤ ᱢᱩᱪᱟᱹᱫ ᱥᱮᱫ ᱦᱩᱭ ᱠᱟᱱᱟ ᱟᱫᱚ ᱠᱟᱹᱡ
ᱚᱱᱛᱮ ᱨᱮ ᱦᱚᱭᱚᱝ ᱵᱟᱭᱟᱝ ᱦᱩᱭᱩᱜ ᱠᱟᱱᱟ ᱫᱩᱲᱩᱵ ᱠᱟᱛᱮᱫ ᱟᱰᱰᱟ ᱵᱟᱲᱟ ᱦᱩᱭᱩᱜ ᱠᱟᱱᱟ ᱠᱟᱹᱡ ᱱᱤᱛᱚᱜ ᱱᱚᱣᱟ ᱯᱚᱨᱤᱵᱮᱥᱴᱟᱜ ᱠᱟᱹᱡ ᱟᱹᱰᱤ ᱪᱳᱨᱳᱠ ᱵᱩᱡᱷᱟᱹᱜ ᱠᱟᱱᱟ ᱨᱮᱭᱟᱲ ᱨᱮᱭᱟᱲ ᱦᱮᱸ ᱦᱚᱭ ᱠᱚ ᱟᱹᱰᱤ ᱡᱳᱨ ᱜᱮ ᱦᱚᱭᱮᱫᱟ᱾
ᱚ ᱫᱟᱜ ᱡᱟᱹᱲᱤ ᱠᱚ ᱪᱮᱫ ᱞᱮᱠᱟ ᱟᱯᱮᱥᱮᱫ?
ᱦᱮᱸ ᱫᱟᱜ ᱡᱟᱹᱲᱤ ᱠᱚᱦᱚᱸ ᱟᱞᱮ ᱥᱮᱫ ᱫᱚ ᱱᱟᱯᱟᱭ ᱜᱮᱱᱟᱜ ᱦᱩᱭᱩᱜ ᱠᱟᱱᱟ ᱢᱟᱱᱮ ᱛᱮᱦᱮᱧ ᱚᱱᱠᱟ ᱵᱟᱝ ᱦᱩᱭ ᱠᱟᱱᱟ ᱵᱷᱟᱹᱜᱤ ᱦᱮᱸ ᱠᱤᱪᱷᱩ ᱫᱤᱱ ᱠᱷᱱᱟᱜ ᱚᱱᱠᱟ ᱱᱟᱯᱟᱭ ᱵᱷᱟᱜᱤ ᱵᱟᱝ ᱦᱩᱭᱩᱜ ᱠᱟᱱᱟ ᱠᱤᱪᱩ ᱞᱟᱦᱟ ᱛᱮᱫᱚ ᱚᱱᱠᱟ ᱱᱟᱯᱟᱭ ᱜᱮ ᱦᱩᱭᱩᱜ ᱠᱟᱱ ᱛᱟᱦᱮᱸᱫ ᱟᱫᱚ ᱚᱱᱟ ᱠᱷᱟᱹᱛᱤᱨ ᱜᱮ ᱠᱟᱹᱡ ᱢᱮ ᱢᱚᱱᱮᱨᱮ ᱠᱟᱹᱡ ᱫᱩᱠᱟᱹ ᱯᱩᱠᱩ ᱵᱩᱡᱷᱟᱹᱜ ᱠᱟᱱᱟ ᱡᱮ ᱫᱟᱜᱟᱭ ᱥᱮ ᱵᱟᱝᱟ ᱟᱫᱚ ᱚᱱᱠᱟ
ᱚᱸᱱ ᱛᱷᱟᱦᱚᱞᱮ ᱜᱚᱝᱠᱮ ᱪᱟᱥ ᱠᱚᱦᱚᱸ ᱦᱮᱸ ᱵᱟᱲᱟ ᱠᱮᱥᱮ ᱟᱹᱰᱤᱯᱮ ᱨᱚᱦᱚᱭᱟ
ᱪᱟᱥ ᱠᱟᱹᱢᱤ ᱠᱚᱫᱚᱜ ᱦᱟᱸᱜ ᱱᱚᱜᱼᱚᱭ ᱵᱟᱹᱫᱽ ᱠᱚᱨᱮ ᱠᱚ ᱪᱷᱩᱴᱟᱹᱣ ᱠᱟᱱ ᱜᱮᱭᱟ ᱦᱟᱸᱜ ᱟᱫᱚ ᱩᱱᱟᱹᱜ ᱴᱟ ᱦᱚᱸ ᱵᱟᱝ ᱥᱟᱹᱨᱫᱤ ᱠᱟᱱᱟ ᱡᱟᱜ ᱥᱮ ᱫᱟᱜ ᱡᱟᱹᱲᱤ ᱠᱚᱢ ᱠᱚᱢ ᱜᱚᱫ ᱜᱮᱭᱟ ᱠᱤᱪᱷᱩ ᱫᱤᱱ
ᱚᱱᱟ ᱠᱷᱟᱹᱛᱤᱨ ᱱᱟᱸᱜ ᱱᱚᱜᱼᱚᱭ ᱪᱟᱥ ᱠᱟᱢᱤ ᱠᱚᱫᱚ ᱩᱱᱟᱹᱜ ᱢᱟᱱᱮ ᱞᱟᱦᱟ ᱫᱚ ᱟᱹᱰᱤ ᱞᱟᱦᱟᱱᱟᱜ ᱠᱤᱪᱷᱩ ᱠᱤᱪᱷᱩ ᱵᱟᱹᱛ ᱠᱚ ᱫᱚ ᱨᱚᱦᱚᱭᱚᱜ ᱠᱟᱱ ᱜᱮᱭᱟ ᱡᱟᱦᱟᱸ ᱡᱮᱞᱮᱠᱟ ᱡᱟᱸᱦᱟᱱ ᱵᱟᱹᱫᱽ ᱠᱚᱨᱮ ᱢᱮᱲᱟ ᱞᱚᱥᱚᱫ ᱠᱚ ᱦᱩᱭ ᱟᱠᱟᱱᱟ ᱛᱚᱞᱟ ᱠᱚᱠᱚ ᱛᱩᱫ ᱡᱤᱰᱤ ᱠᱟᱜᱼᱟ ᱩᱝᱠᱩ ᱠᱚᱜᱮ ᱱᱟᱸᱜ ᱠᱚ ᱨᱚᱦᱚᱭᱮᱫᱟ ᱟᱨ
ᱠᱤᱪᱷᱩ ᱟᱜ ᱫᱚ ᱦᱟᱸᱜ ᱵᱟᱠᱤ ᱢᱮᱱᱟᱜ ᱜᱮ ᱛᱚᱞᱟ ᱠᱚ ᱟᱹᱣᱨᱤ ᱦᱟᱨᱟᱜ ᱛᱟᱠᱚᱣᱟ ᱦᱮᱸ ᱟᱨ ᱠᱤᱪᱷᱩᱡᱚᱱᱟᱜ ᱱᱚᱜᱼᱚᱭ ᱦᱚᱞᱟ ᱢᱟᱸᱦᱫᱮᱨ ᱜᱮᱠᱚ ᱜᱤᱰᱤ ᱜᱚᱫ ᱠᱟᱜᱼᱟ᱾
ᱚᱸ ᱛᱟᱦᱚᱞᱮ ᱜᱚᱝᱠᱮ ᱨᱚᱦᱚᱭ ᱟᱯᱮᱯᱮ ᱨᱚᱦᱚᱭ ᱠᱮᱜᱼᱟ ᱥᱮᱼᱼ ᱨᱚᱦᱚᱭᱟ ᱥᱮ ᱪᱮᱫ ᱞᱮᱠᱟ,
ᱦᱮᱸ ᱜᱚᱝᱠᱮ ᱱᱟᱦᱟᱜ ᱟᱞᱮᱭᱟᱜ ᱫᱚ ᱱᱟᱜ ᱟᱹᱣᱨᱤᱭᱟᱜ ᱛᱟᱞᱮᱭᱟ ᱦᱮᱸ ᱛᱚᱞᱟᱞᱮ ᱜᱤᱰᱤ ᱠᱟᱫᱟ ᱛᱚᱞᱟ ᱦᱩᱰᱤᱧ ᱜᱮᱭᱟ᱾ ᱟᱫᱚ ᱱᱟᱜ ᱚᱝᱠᱟ ᱫᱟᱜ ᱠᱚᱦᱚᱸ ᱟᱸᱡᱮᱫ ᱟᱠᱟᱱᱟ ᱫᱚ ᱵᱟᱹᱫᱽ ᱠᱚᱦᱚᱸ ᱵᱟᱝ ᱞᱚᱥᱚᱫ ᱦᱩᱭᱩᱜ ᱠᱟᱱᱟ᱾ ᱛᱚᱞᱟ ᱫᱚ ᱤᱱᱠᱟᱹ ᱦᱩᱰᱤᱧ ᱜᱮ ᱢᱟᱱᱮ ᱨᱚᱦᱚᱭ ᱫᱚ ᱜᱟᱱ ᱫᱚ ᱜᱟᱱᱚᱜᱼᱟᱦᱟᱸᱜ ᱫᱚ ᱵᱟᱝ ᱛᱩᱫ ᱦᱩᱭ ᱟᱠᱟᱱᱟ ᱪᱮᱫᱟᱜ ᱥᱮ ᱫᱟᱜ ᱠᱚᱼᱼ ᱠᱚᱸᱦᱚ ᱚᱝᱠᱟ ᱵᱷᱟᱜᱤ ᱵᱟᱭ ᱫᱟᱜ ᱜᱮᱫᱟ ᱟᱫᱚ ᱱᱟᱜ ᱚᱝᱠᱟ ᱨᱚᱦᱚᱲ ᱨᱮᱫᱚᱼᱼ ᱪᱮᱠᱟᱢ ᱨᱚᱦᱚᱭ ᱟᱱᱟᱜ ᱦᱮᱸ ᱞᱚᱥᱚᱫ ᱧᱚᱜ ᱦᱩᱭ ᱞᱮᱱᱠᱷᱟᱱ ᱠᱟᱹᱡ ᱵᱷᱟᱜᱤ ᱧᱚᱜ ᱨᱚᱦᱚᱭ ᱦᱩᱭ ᱠᱚᱜᱼᱟ᱾
ᱦᱳᱭ ᱦᱳᱭ ᱦᱳᱭ᱾ ᱟᱞᱮ ᱥᱮᱫ ᱢᱟ ᱫᱟᱜ ᱡᱟᱹᱲᱤ ᱠᱚ ᱢᱟ ᱵᱟᱹᱱᱩᱜ ᱵᱟᱹᱭᱦᱟᱹᱲ ᱠᱚᱢᱟ ᱨᱚᱦᱚᱭᱼᱼ ᱚᱱᱠᱟ ᱨᱚᱦᱚᱭ ᱞᱮᱠᱟᱞᱮ ᱨᱚᱦᱚᱭ ᱯᱩᱨᱟᱹᱣ ᱠᱟᱜᱼᱟ ᱡᱮ ᱵᱩᱴᱩ ᱥᱮᱫ ᱜᱮ ᱫᱟᱜ ᱠᱚ ᱵᱟᱝ ᱞᱟᱜᱟᱣ ᱟᱠᱟᱱᱟ᱾ ᱱᱤᱭᱟᱹ ᱠᱚᱴᱟ ᱫᱤᱱ ᱫᱟᱜ ᱦᱚᱸ ᱵᱟᱭ ᱫᱟᱜ ᱮᱫᱟ ᱱᱚᱜᱼᱚᱭ ᱱᱚᱝᱠᱟ ᱜᱷᱩᱴᱩ ᱠᱚᱨᱮ ᱫᱚ ᱟᱣᱨᱤᱞᱮ ᱨᱚᱦᱚᱭᱟ᱾
ᱟᱪᱪᱷᱟ ᱟᱪᱪᱷᱟ᱾
ᱟᱪᱪᱷᱟ ᱜᱚᱝᱢᱠᱮ ᱛᱟᱦᱚᱞᱮᱼᱼ ᱟᱱᱟᱡᱽ ᱠᱚ ᱨᱚᱦᱚᱭ ᱵᱟᱲᱟᱭ ᱜᱮᱭᱟᱯᱮᱥᱮ ᱪᱮᱫᱞᱮᱠᱟ?
ᱦᱮᱸ ᱜᱚᱝᱠᱮ ᱟᱱᱟᱡ ᱠᱚᱦᱚᱸ ᱨᱚᱦᱚᱭ ᱵᱟᱲᱟ ᱦᱩᱭᱩᱜ ᱜᱮᱭᱟ ᱦᱮᱸ᱾
ᱟᱫᱚ ᱱᱟᱸᱜ ᱩᱱᱟᱹᱜᱴᱟᱜ ᱫᱚ ᱦᱟᱸᱜ ᱵᱟᱝ ᱨᱚᱦᱚᱭ ᱵᱟᱲᱟ ᱦᱩᱭᱩᱜ ᱠᱟᱱᱟ ᱪᱟᱜ ᱥᱮ ᱟᱞᱮ ᱚᱱᱛᱮ ᱫᱚ ᱫᱟᱜ ᱨᱮᱱᱟᱜ ᱜᱮ ᱟᱹᱰᱤ ᱥᱚᱝᱠᱚᱴ ᱜᱮ ᱢᱮᱱᱟᱜᱼᱟ᱾ ᱟᱫᱚ ᱠᱤᱪᱷᱩ ᱠᱤᱪᱷᱩ ᱦᱚᱲ ᱡᱟᱦᱟᱸᱭ ᱢᱤᱱᱤ ᱠᱚ ᱦᱟᱸᱜ ᱢᱮᱱᱟᱜ ᱛᱟᱠᱚᱣᱟ ᱟᱛᱳ ᱨᱮ ᱚᱝᱠᱟ ᱢᱮᱱᱟᱜ ᱛᱟᱠᱚ ᱜᱮᱭᱟ ᱯᱮ ᱯᱩᱱ ᱦᱚᱲᱟᱜᱼᱼ ᱟᱫᱚ ᱩᱱᱠᱩ ᱫᱚ ᱦᱟᱸᱜ ᱟᱠᱚᱣᱟᱜ ᱥᱩᱵᱤᱫᱷᱟ ᱞᱮᱠᱟᱛᱮ ᱟᱠᱚᱣᱟᱜ ᱵᱟᱹᱫ ᱥᱩᱨ ᱠᱚᱨᱮ ᱠᱤᱝᱵᱟ ᱟᱠᱚ ᱚᱲᱟᱜ ᱥᱩᱨ ᱨᱮ ᱚᱝᱠᱟ ᱠᱚ ᱵᱟᱹᱭᱥᱟᱹᱣ ᱠᱟᱣᱱᱟ᱾ ᱟᱫᱚ ᱱᱟ ᱠᱚ ᱵᱟᱹᱛᱼᱼ ᱦᱩᱲᱩ ᱠᱚᱠᱚ ᱪᱟᱥ ᱵᱟᱲᱟᱭ ᱜᱮᱭᱟ ᱡᱮᱢᱚᱱ ᱦᱩᱲᱩ ᱠᱚ ᱨᱟᱠᱟᱵ ᱞᱮᱱᱠᱷᱟᱱ ᱵᱟᱫᱟᱢ ᱠᱚᱠᱚ ᱪᱟᱥᱟ ᱟᱨ ᱟᱠᱚᱣᱟᱜ ᱵᱟᱲᱜᱮ ᱨᱮ ᱫᱚ ᱦᱟᱸᱜ ᱱᱤᱛᱚᱜ ᱦᱚᱸᱠᱚ ᱪᱟᱥᱮᱫ ᱜᱮᱭᱟ ᱡᱮᱢᱚᱱᱼᱼ ᱦᱮᱸ ᱵᱷᱩᱸᱰᱤ ᱠᱚ ᱵᱤᱞᱟᱹᱛᱤ ᱠᱚ ᱵᱮᱸᱜᱟᱲ ᱠᱚ ᱦᱮᱸ ᱱᱚᱣᱟ ᱠᱚ ᱠᱚᱼᱼ ᱠᱚᱲᱟᱭ ᱫᱟᱭ ᱦᱮᱸ᱾
ᱟᱨ ᱱᱟᱜ ᱡᱮᱢᱚᱱ ᱟᱡᱩᱦᱚᱸ ᱟᱞᱮᱭᱟᱜ ᱠᱚᱫᱚ ᱦᱟᱸᱜ ᱵᱟᱹᱱᱩᱜ ᱛᱟᱞᱮᱭᱟ ᱚᱝᱠᱟ ᱢᱤᱱᱤ ᱠᱚ ᱥᱮ ᱥᱟᱢᱟᱥᱤᱵᱚᱞ ᱠᱚ ᱚᱱᱟᱛᱮ ᱟᱫᱚ ᱟᱞᱮ ᱫᱚ ᱱᱟᱸᱜᱼᱼ ᱚᱝᱠᱟ ᱵᱮᱥᱤ ᱵᱟᱝᱞᱮ ᱪᱟᱥ ᱜᱮᱭᱟ ᱟᱫᱚ ᱡᱟᱦᱟᱸ ᱛᱤᱥ ᱨᱮ ᱡᱩᱫᱤᱼᱼ ᱵᱟᱫᱟᱢ ᱠᱚ ᱪᱟᱥ ᱵᱟᱲᱟ ᱦᱩᱭᱩᱜ ᱜᱮᱭᱟ ᱫᱟᱜ ᱠᱚ ᱦᱟᱛᱟᱣ ᱠᱟᱛᱮᱜ ᱦᱚᱲ ᱴᱷᱮᱱ ᱠᱷᱚᱱ᱾ ᱟᱨ ᱵᱟᱲᱜᱮ ᱫᱚ ᱦᱟᱸᱜ ᱱᱚᱜᱼᱚᱭ ᱱᱤᱡᱮᱨ ᱡᱚᱢ ᱢᱚᱛᱚ ᱞᱟᱹᱜᱤᱫ ᱜᱮ ᱱᱟᱸᱦᱟᱜ ᱱᱚᱭᱼᱼ ᱠᱩᱫᱽᱨᱤ ᱠᱚ ᱱᱟᱱ ᱡᱷᱟᱹᱞᱤ ᱦᱩᱭ ᱠᱟᱱᱟ ᱟᱨ ᱱᱚᱜᱼᱚᱭ, ᱠᱚᱸᱰᱟ ᱠᱚ ᱱᱟᱸᱜ ᱦᱩᱭ ᱠᱟᱱᱟ ᱟᱨ ᱵᱮᱸᱜᱟᱲ ᱫᱷᱟᱨᱮ ᱠᱚ ᱵᱟᱨᱮᱭᱟ ᱜᱟᱱ ᱨᱚᱦᱚᱭ ᱦᱩᱭ ᱟᱠᱟᱱᱟ ᱟᱨ ᱢᱟᱨᱤᱪ ᱫᱟᱨᱮ ᱠᱚ᱾
ᱚᱸ ᱟᱞᱮ ᱢᱟ ᱟᱞᱮ ᱢᱟ ᱚᱝᱠᱟ ᱜᱮᱞᱮ ᱨᱚᱦᱚᱭ ᱠᱟᱜᱼᱟ᱾ ᱯᱩᱨᱟᱹᱭ ᱠᱚ ᱟᱲᱟᱜ ᱠᱚᱞᱮ ᱮᱨ ᱵᱟᱲᱟ ᱟᱠᱟᱟᱜᱼᱟ᱾ ᱟᱨ ᱵᱮᱸᱜᱟᱲ ᱠᱚᱦᱚᱸᱞᱮ ᱪᱟᱥ ᱵᱟᱲᱟ ᱠᱟᱜ ᱠᱚᱸᱱᱰᱷᱟ ᱠᱚ ᱾ ᱟᱫᱚ ᱫᱮᱠᱷᱤ ᱪᱮᱫ ᱞᱮᱠᱟ ᱟᱫᱚ ᱟᱞᱮ ᱢᱟ ᱱᱤᱡᱮᱜᱮ ᱢᱤᱱᱤ ᱫᱚ ᱢᱮᱱᱟᱜ ᱛᱟᱞᱮᱭᱟ ᱟᱫᱚ ᱚᱱᱟ ᱠᱷᱟᱹᱛᱤᱨ ᱜᱮ ᱟᱫᱚᱼᱼ ᱥᱮᱨᱢᱟ ᱡᱟᱹᱲᱤ ᱠᱚᱞᱮ ᱛᱟᱹᱜᱤ ᱠᱟᱜᱼᱟ ᱢᱟᱱᱮ ᱯᱚᱛᱤ ᱵᱚᱷᱚᱨ ᱜᱮ ᱥᱮᱨᱢᱟ ᱡᱟᱹᱲᱤ ᱠᱚᱫᱚ ᱦᱩᱭᱩᱜ ᱜᱮᱭᱟ ᱡᱚᱛᱚ ᱜᱮ ᱥᱮᱨᱢᱟ ᱡᱟᱹᱲᱤ ᱜᱮ ᱠᱚᱠᱚ ᱛᱟᱺᱜᱤ ᱠᱟᱜᱼᱟ ᱠᱚ᱾ ᱱᱤᱡᱮᱥᱚᱢᱟ ᱦᱚᱸᱼᱼ ᱚᱱᱟ ᱥᱮᱨᱢᱟ ᱡᱟᱹᱲᱤ ᱜᱮ ᱛᱟᱺᱜᱤ ᱦᱩᱭ ᱠᱟᱱᱟ ᱟᱫᱚ ᱛᱤᱥᱚᱜ ᱦᱩᱭᱩᱜ ᱚᱱᱟ ᱜᱮ ᱪᱮᱜ ᱦᱩᱭᱩᱜᱼᱟ᱾ ᱚᱱᱟ ᱠᱷᱟᱹᱛᱤᱨ ᱟᱫᱚ ᱨᱚᱦᱚᱭ ᱠᱚᱦᱚᱸ ᱢᱟ ᱵᱟᱞᱮ ᱞᱟᱦᱟ ᱟᱠᱟᱜᱼᱟ ᱛᱚᱞᱟ ᱠᱚᱦᱚᱸ ᱢᱟ ᱞᱟᱹᱴᱩ ᱞᱟᱹᱴᱩ ᱜᱮ ᱦᱟᱨᱟ ᱟᱠᱟᱱᱟ᱾
ᱦᱩᱸ ᱦᱩᱸ ᱜᱚᱝᱠᱮ ᱟᱫᱚ ᱟᱯᱮ ᱫᱚ ᱦᱟᱸᱜ ᱢᱤᱱᱤ ᱢᱮᱱᱟᱜ ᱟᱠᱟᱜᱼᱟ ᱦᱟᱸᱜ ᱚᱝᱠᱟᱼᱼ
ᱨᱮᱱᱟᱜ ᱠᱟᱛᱷᱟ ᱵᱟᱝ ᱠᱟᱱᱟ ᱦᱟᱝ ᱦᱮ ᱡᱚᱠᱷᱚᱱ ᱫᱟᱜ ᱠᱚ ᱠᱚᱢ ᱠᱮᱫᱟ ᱛᱚ ᱚᱱᱟ ᱡᱚᱛᱚᱠᱷᱚᱱ ᱫᱟᱜ ᱦᱟᱜ ᱜᱟᱱᱚᱜ ᱠᱟᱱᱟ
ᱦᱩᱸᱻ ᱟᱨ ᱜᱚᱢᱠᱮ ᱟᱞᱮᱥᱮᱫ ᱫᱚ ᱢᱟ ᱚᱱᱠᱟ ᱠᱚᱢ ᱥᱚᱢ ᱫᱚ ᱢᱟᱱᱮ ᱫᱟᱜ ᱢᱟᱭ ᱠᱚᱢ ᱥᱚᱢ ᱫᱚ ᱟᱨᱠᱤ ᱵᱟᱭ ᱫᱟᱜᱟ ᱯᱩᱨᱟᱹ ᱚᱲᱟᱜ ᱢᱚᱲᱟᱜ ᱫᱷᱟᱹᱵᱤᱡ ᱫᱟᱜ ᱦᱤᱡᱩᱜᱼᱟ ᱟᱨᱠᱤ ᱚᱱᱠᱟ ᱵᱩᱡᱽ ᱠᱮᱫᱟᱵᱤᱱ, ᱢᱟᱱᱮ ᱱᱚᱝᱠᱟ
ᱟᱫᱚ ᱦᱟᱸᱜ ᱦᱮᱸ ᱾ ᱚᱱᱠᱟ ᱫᱟᱜ ᱫᱚ ᱦᱟᱸᱜ ᱚᱱᱮ ᱞᱟᱦᱟ ᱠᱷᱚᱱ ᱞᱤᱧ ᱧᱮᱞ ᱵᱟᱲᱟ ᱟᱠᱟᱫ ᱛᱟᱦᱮᱱ, ᱟᱹᱰᱤ ᱫᱤᱱ ᱨᱮ ᱦᱟᱸᱜ ᱡᱚᱠᱷᱚᱱ ᱦᱮ ᱜᱤᱫᱨᱟᱹ ᱧᱚᱜ ᱛᱟᱦᱮ ᱦᱩᱭ ᱠᱟᱱᱟ᱾ ᱟᱫᱚ ᱩᱱ ᱡᱚᱠᱷᱚᱱ ᱧᱮᱞ ᱦᱩᱭᱩᱜ ᱠᱟᱱ ᱛᱟᱦᱮᱸᱫ ᱫᱚᱢᱮ ᱫᱟᱜ ᱮᱫ ᱛᱟᱦᱮᱸᱫ ᱦᱮᱸ᱾ ᱢᱟᱱᱮ ᱚᱲᱟᱜ ᱠᱚᱦᱚᱸ ᱡᱟᱨᱠᱟᱣ ᱟᱠᱟᱱᱟ, ᱱᱚᱜᱼᱚᱭ ᱱᱟᱦᱟᱜ ᱠᱩᱞᱦᱤ ᱫᱷᱟᱨᱮ ᱡᱟᱦᱟ ᱚᱲᱟᱜ ᱠᱚ ᱢᱮᱱᱟᱜᱼᱟ ᱥᱮ ᱚᱱᱟ ᱠᱚᱨᱮ ᱚᱱᱟ ᱚᱲᱟᱜ ᱤᱭᱟᱹ ᱠᱷᱚᱱᱟᱜ ᱯᱤᱸᱰᱟ. ᱠᱷᱚᱱᱟᱜ ᱥᱮ ᱯᱤᱸᱰᱟᱹ ᱞᱟᱛᱟᱨ ᱧᱚᱜ ᱠᱷᱚᱱᱟᱜ ᱦᱚᱸ ᱫᱟᱜ ᱠᱚ ᱥᱮᱛᱮᱧᱚᱜ ᱠᱟᱱ ᱛᱟᱦᱮᱸᱫ ᱾ ᱫᱟᱜ ᱞᱤᱜᱤ ᱞᱮᱠᱟ ᱜᱮ ᱢᱮᱱᱟᱜ ᱟᱠᱟᱫ ᱛᱟᱦᱮᱱᱟ ᱾ ᱠᱩᱞᱤ ᱞᱮᱠᱟᱛᱮ, ᱱᱮᱛᱟᱨ ᱫᱚ ᱦᱟᱜ ᱚᱱᱠᱟ ᱫᱟᱜ ᱦᱚᱸ ᱵᱟᱝ ᱧᱮᱞᱚᱜ ᱠᱟᱱᱟ ᱾ ᱚᱱᱟ ᱠᱷᱩᱵ ᱠᱚᱢ ᱾ ᱦᱮᱸ᱾
ᱟᱞᱮ ᱥᱮᱫ ᱢᱟ ᱡᱟᱦᱟᱸ ᱚᱱᱟ ᱨᱟᱥᱛᱟ ᱠᱚ ᱢᱮᱱᱟᱜᱼᱟ ᱾ ᱨᱟᱥᱛᱟ ᱠᱚᱭ ᱯᱟᱨᱚᱢᱟ ᱫᱟᱜ ᱠᱚ ᱡᱷᱚᱛᱚ ᱾ ᱞᱟᱦᱟ ᱫᱷᱟᱣ ᱢᱟ ᱚᱱᱟ ᱯᱳᱞ-ᱴᱳᱞ ᱠᱚ ᱢᱤᱫᱴᱟᱝ ᱢᱤᱫᱴᱟᱝ ᱯᱳᱞ ᱛᱟᱦᱮᱸ ᱠᱟᱱᱟ ᱾ ᱟᱫᱚ ᱩᱱᱟᱹᱜ ᱢᱤᱫᱴᱟᱝ ᱯᱳᱞ ᱛᱮ ᱢᱟ ᱵᱮᱱ ᱵᱩᱡᱽ ᱫᱟᱲᱮᱭᱟᱜ ᱠᱟᱱᱟ ᱩᱱᱟᱹᱜ ᱜᱟᱱ ᱫᱟᱜ ᱩᱱᱟᱹᱜ ᱢᱟᱨᱟᱝ ᱟᱲᱮ ᱫᱟᱜ ᱚᱦᱚᱭ ᱡᱚᱜᱟᱣ ᱠᱮᱭᱟ᱾ ᱤᱱᱟᱹ ᱤᱱᱟᱹ ᱠᱷᱟᱹᱛᱤᱨ ᱟᱫᱚ ᱢᱤᱫᱴᱮᱱ ᱟᱹᱛᱩ ᱞᱮᱱᱟ᱾ ᱟᱫᱚ ᱱᱤᱭᱟᱹ ᱫᱷᱟᱣ ᱚᱱᱟ ᱯᱮᱭᱟ ᱢᱮᱭᱟ ᱯᱳᱞ ᱠᱚ ᱵᱟᱹᱭᱥᱟᱹᱣ ᱠᱟᱜᱼᱟ᱾ ᱚᱱᱟ ᱫᱟᱜᱻ ᱫᱟᱜ ᱨᱮᱱᱟᱜ ᱚᱥᱩᱵᱤᱫᱟ ᱠᱚᱫᱚ ᱟᱞᱮ ᱥᱮᱫ ᱫᱚ ᱵᱟᱹᱱᱩᱜᱼᱟ ᱾ ᱢᱟᱴ ᱠᱚᱨᱮ ᱜᱚᱴᱟ ᱢᱤᱱᱤ ᱢᱤᱱᱤ ᱢᱤᱱᱤ ᱤᱭᱟᱹ ᱠᱚᱞᱮ ᱛᱩᱫ ᱨᱟᱠᱟᱜᱼᱟ ᱾ ᱚᱱᱟ ᱠᱚᱨᱮ ᱜᱮ ᱫᱟᱜ ᱠᱚᱞᱮ ᱮᱢ ᱵᱟᱲᱟ ᱟᱠᱚᱣᱟ ᱡᱟᱜᱮ ᱯᱚᱭᱥᱟ ᱢᱚᱭᱥᱟ ᱡᱟ ᱜᱮ ᱦᱩᱭᱩᱜᱼᱟ ᱚᱱᱟ ᱠᱚᱨᱮᱜ ᱜᱮ ᱾ ᱚᱱᱮ ᱢᱤᱱᱤ ᱨᱮᱱᱟᱜ ᱠᱟᱨᱮᱱᱴ ᱵᱤᱞ ᱠᱚ ᱟᱨᱠᱤ ᱨᱟᱠᱟᱵ, ᱚᱱᱟ ᱠᱚᱨᱮ ᱜᱮ ᱦᱩᱭᱩᱜᱼᱟ ᱟᱨᱠᱤ᱾
ᱦᱮᱸ ᱦᱮᱸ᱾
ᱛᱟᱦᱚᱞᱮ ᱜᱚᱝᱠᱮ ᱟᱯᱮ ᱥᱮᱫ ᱫᱚ, ᱦᱳᱭ ᱾ ᱛᱟᱦᱚᱞᱮ ᱜᱚᱝᱠᱮ ᱢᱟᱜᱢᱚᱬᱮ ᱠᱚ ᱦᱩᱭᱩᱜ ᱜᱮᱭᱟ ᱥᱮ, ᱟᱯᱮ ᱚᱠᱟ ᱞᱮᱠᱟ?
ᱦᱮᱸ ᱾ ᱦᱮᱸ, ᱜᱚᱢᱠᱮ ᱢᱟᱜ ᱢᱚᱬᱮ ᱫᱚ ᱦᱟᱸᱜ ᱦᱩᱭᱩᱜ ᱜᱮᱭᱟ ᱾ ᱡᱮᱦᱮᱛᱩ ᱟᱵᱚ ᱫᱚ ᱥᱟᱱᱛᱟᱞ ᱠᱟᱱᱟ ᱵᱚᱱ ᱥᱟᱱᱛᱟᱞ ᱟᱹᱛᱩ ᱨᱮᱫᱚ ᱦᱟᱸᱜ ᱢᱟᱜ ᱢᱚᱬᱮ ᱠᱚᱫᱚ ᱦᱩᱭᱩᱜ ᱜᱮᱭᱟ ᱾ ᱟᱞᱮ ᱫᱚ ᱢᱟᱜ ᱢᱚᱬᱮ ᱠᱚᱫᱚ ᱦᱟᱜ ᱱᱚᱝᱠᱟ ᱫᱤᱱᱟᱹᱢ ᱫᱚ ᱦᱟᱜ ᱵᱟᱝᱞᱮ ᱵᱚᱸᱜᱟᱭᱮᱫᱟ ᱦᱮᱸ ᱵᱟᱨᱯᱮ ᱵᱚᱪᱷᱚᱨ ᱜᱮᱵ ᱞᱮ ᱫᱚᱦᱚᱭ ᱜᱮᱭᱟ ᱾ ᱚᱱᱠᱟ ᱵᱟᱨ ᱯᱮ ᱵᱚᱪᱷᱚᱨ ᱢᱚᱸᱬᱮ ᱵᱚᱪᱷᱚᱨ ᱚᱱᱠᱟ ᱾ ᱟᱨ ᱤᱱᱟᱹᱜ ᱚᱱᱛᱚᱨ ᱚᱱᱛᱚᱨ ᱢᱟᱜ ᱢᱚᱬᱮ ᱫᱚᱞᱮ ᱵᱚᱸᱜᱟᱭᱮᱫᱟ ᱾
ᱦᱩᱸ ᱾ ᱟᱨᱚ ᱜᱚᱢᱠᱮ ᱢᱟᱱᱮ ᱯᱚᱛᱤ ᱵᱚᱪᱷᱚᱨ ᱫᱚ ᱵᱟᱵᱚᱱ ᱢᱟᱜ ᱢᱚᱬᱮ ᱫᱟᱲᱮᱭᱟᱜᱼᱟ ᱾ ᱟᱨ ᱠᱤᱪᱷᱩ ᱵᱚᱪᱷᱚᱨ ᱫᱚ ᱟᱵᱚ ᱦᱚᱸ ᱵᱟᱦᱟ ᱢᱟᱜ ᱢᱚᱬᱮ ᱦᱚᱸ ᱠᱚᱨᱟᱣ ᱦᱩᱭᱩᱜ ᱛᱟᱵᱚᱱ ᱜᱮᱭᱟ ᱾
ᱦᱮᱸ ᱦᱮᱸ ᱾
ᱥᱟᱞ ᱫᱚ ᱟᱵᱚ ᱫᱚ ᱵᱟᱵᱚᱱ ᱫᱟᱲᱮᱭᱟᱜ ᱟᱵᱚᱱ ᱾ ᱠᱤᱪᱷᱩ ᱥᱟᱞ ᱫᱚ ᱵᱷᱟᱜ ᱵᱷᱟᱜ ᱦᱩᱭᱩᱜ ᱛᱟᱵᱚᱱ ᱜᱮᱭᱟ ᱾
ᱦᱮᱸ ᱦᱮᱸ ᱜᱚᱝᱠᱮ ᱾ ᱛᱟᱦᱚᱞᱮ ᱟᱯᱮ ᱚᱱᱛᱮ ᱟᱪᱪᱷᱟ ᱞᱟᱹᱭᱵᱤᱱ,
ᱟᱯᱮ ᱚᱱᱛᱮ ᱫᱚ ᱛᱟᱦᱚᱞᱮ ᱚᱠᱟ ᱞᱮᱠᱟ? ᱢᱟᱜ ᱢᱚᱬᱮ ᱛᱤᱱᱟᱹᱜ ᱵᱚᱪᱷᱚᱨ ᱯᱮ ᱢᱟᱜ ᱢᱚᱲᱮᱜᱼᱟ?
ᱢᱟᱜ ᱢᱚᱬᱮ ᱫᱚ ᱦᱟᱜ ᱱᱚᱜᱚᱭ ᱢᱚᱸᱬᱮ ᱵᱚᱪᱷᱚᱨ ᱚᱱᱛᱚᱨ ᱞᱮ ᱢᱟᱜ-ᱢᱚᱬᱮᱜ ᱠᱟᱱᱟ, ᱦᱮᱸ ᱾ ᱵᱚᱪᱷᱚᱨ ᱫᱚ ᱱᱟᱦᱟᱜ ᱫᱤᱱᱟᱹᱢ ᱫᱚ ᱵᱟᱝ ᱢᱟᱜ ᱢᱚᱬᱮ ᱦᱩᱭᱩᱜ ᱠᱟᱱᱟ ᱾ ᱫᱤᱱᱟᱹᱢ ᱫᱚ ᱡᱟᱦᱟᱸ ᱠᱚ ᱦᱩᱭᱩᱜ ᱠᱟᱱᱟ ᱚᱱᱟ ᱠᱚ ᱫᱚ ᱦᱟᱜ ᱦᱩᱭᱩᱜ ᱠᱟᱱᱟ ᱱᱚᱜᱼᱚᱭ ᱵᱟᱦᱟ ᱵᱚᱸᱜᱟ ᱠᱚ ᱦᱩᱭᱩᱜ ᱠᱟᱱᱟ, ᱦᱮᱸ᱾ ᱛᱟᱯᱚᱨᱮ ᱦᱟᱜ ᱦᱮᱸ, ᱱᱚᱜᱼᱚᱭ ᱡᱮᱢᱚᱱ ᱟᱹᱰᱤᱜᱟᱱ ᱵᱚᱸᱜᱟ ᱛᱮ, ᱟᱹᱥᱟᱹᱲᱤᱭᱟᱹ ᱥᱤᱢ, ᱮᱨᱚᱜ ᱥᱤᱢ, ᱚᱱᱟ ᱠᱚ ᱵᱚᱸᱜᱟ ᱵᱟᱲᱟ ᱦᱩᱭᱩᱜ ᱠᱟᱱᱟ ᱾ ᱦᱮᱸ᱾ ᱟᱨ ᱱᱚᱣᱟ ᱠᱚ ᱵᱚᱪᱷᱚᱨ ᱜᱮ ᱵᱚᱪᱷᱚᱨ, ᱦᱮᱸ ᱾
ᱟᱹᱞᱤᱧ ᱞᱤᱧ ᱞᱟᱹᱭᱮᱫᱼᱟ, ᱟᱹᱰᱤ ᱡᱟᱭᱜᱟ ᱠᱚᱨᱮ ᱢᱟ ᱡᱟᱦᱮᱨ ᱠᱚᱢᱟ ᱵᱟᱹᱱᱩᱜ ᱛᱟᱠᱚᱣᱟ ᱟᱨᱚ ᱟᱹᱰᱤ ᱡᱟᱭᱜᱟ ᱠᱚᱨᱮ ᱢᱟ ᱵᱟᱠᱚ ᱢᱟᱜᱽ ᱢᱚᱬᱮᱜ ᱠᱟᱱᱟ, ᱛᱟᱦᱚᱞᱮ ᱚᱱᱟ ᱠᱚᱨᱮ ᱢᱟ, ᱛᱟᱦᱚᱞᱮ ᱪᱮᱫ ᱞᱮᱠᱟ ᱵᱮᱥ, ᱪᱮᱫ ᱞᱮᱠᱟ ᱵᱟᱝ ᱵᱮᱥ, ᱚᱱᱟ ᱠᱟᱹᱴᱤᱡ ᱵᱤᱱ ᱞᱟᱹᱭ ᱞᱮᱠᱷᱟᱱ
ᱦᱮᱸ ᱟᱫᱚ ᱟᱞᱤᱧ ᱢᱟ ᱟᱞᱮ ᱟᱹᱛᱩ ᱨᱮᱢᱟ ᱱᱚᱝᱠᱟ ᱢᱟᱜ ᱢᱚᱬᱮ ᱠᱚᱢᱟ, ᱵᱟᱦᱟ ᱵᱚᱸᱜᱟ ᱠᱚ ᱢᱚᱸᱡᱽ ᱥᱟᱱᱟᱢᱟᱜ ᱜᱮ ᱦᱩᱭᱩᱜ ᱠᱟᱱᱟ ᱾ ᱛᱟᱦᱚᱞᱮ ᱱᱤᱡᱮ ᱢᱟ ᱵᱮᱥ ᱵᱟᱲᱟ ᱜᱮ ᱢᱮᱱᱟᱜᱼᱟ ᱾ ᱢᱮᱱᱟᱜ ᱦᱩᱭ ᱢᱮᱱᱟᱜ ᱦᱩᱭ ᱟᱠᱟᱱᱟ, ᱟᱫ ᱛᱟᱯᱚᱨᱮ ᱱᱚᱜᱼᱚᱭ ᱡᱟᱦᱟᱸ ᱞᱟᱹᱜᱤᱫ ᱞᱟᱵᱤᱱ ᱡᱟᱦᱟᱸ ᱟᱛᱳ ᱠᱚᱨᱮ ᱥᱮ ᱚᱠᱟ ᱠᱚᱨᱮ ᱱᱟᱦᱟᱜ ᱵᱟᱝᱠᱚ ᱵᱚᱸᱜᱟ ᱵᱟᱲᱟᱭ ᱜᱮᱭᱟ ᱱᱚᱜᱼᱚᱭ ᱱᱚᱝᱠᱟ ᱡᱮᱢᱚᱱ ᱡᱟᱦᱮᱨ ᱵᱚᱸᱜᱟ ᱠᱚ ᱡᱟᱦᱮᱨ ᱠᱚ ᱵᱟᱹᱱᱩᱜ ᱛᱟᱠᱚᱣᱟ᱾ ᱟᱫᱚ ᱩᱱᱠᱩ ᱫᱚ ᱦᱟᱸᱜ ᱪᱮᱫ ᱞᱮᱠᱟ ᱢᱮᱱᱟᱜ ᱠᱚᱣᱟ ᱥᱮ ᱵᱟᱹᱱᱩᱜ ᱠᱚᱣᱟ ᱥᱮ ᱥᱟᱱᱛᱟᱲ ᱠᱷᱚᱱᱟᱜ ᱠᱚ ᱮᱴᱟᱜ ᱮᱴᱟᱜᱚᱜ ᱠᱟᱱᱟ ᱥᱮ ᱪᱤᱠᱟᱹᱜ ᱠᱟᱱᱟ ᱠᱚ ᱚᱱᱟ ᱫᱚ ᱵᱟᱝ ᱞᱮ ᱞᱟᱹᱭ ᱫᱟᱲᱮᱭᱟᱜ ᱠᱟᱱᱟ?
ᱦᱳᱭ ᱥᱮ ᱮᱴᱟᱜ ᱟᱹᱛᱩ ᱥᱟᱶ ᱡᱩᱢᱤᱫ ᱢᱮᱱᱟᱜ ᱠᱚᱣᱟ᱾
ᱦᱮᱸ ᱦᱮᱸ᱾
ᱢᱟᱱᱮ ᱮᱴᱟᱜ ᱟᱹᱛᱩ ᱥᱟᱣ ᱡᱩᱢᱤᱛ ᱢᱮᱱᱟᱜ ᱠᱚ ᱦᱚᱭᱛᱚ ᱟᱠᱚ ᱟᱹᱛᱩ ᱨᱮ ᱵᱟᱠᱚ ᱢᱟᱢᱲᱮᱜ ᱠᱟᱱᱟ ᱯᱚᱨ
ᱦᱚ ᱚᱱᱟ ᱠᱤᱪᱷᱩ ᱟᱡᱚᱢ ᱦᱩᱭ ᱟᱠᱟᱱᱟ, ᱡᱮᱞᱮᱠᱟ ᱱᱚᱜᱼᱚᱭ ᱡᱟᱦᱟᱸ ᱟᱹᱛᱩ ᱠᱚᱨᱮᱱᱟᱜ ᱢᱟᱱᱮ ᱚᱱᱠᱟ ᱵᱤᱞᱟᱹᱛ ᱧᱚᱜ ᱜᱮ ᱸᱟᱡᱚᱢ ᱵᱟᱲᱟ ᱦᱩᱭᱠᱟᱱᱟ, ᱡᱟᱦᱟᱸ ᱟᱛᱳ ᱠᱚᱨᱮ ᱦᱟᱸᱜ ᱵᱟᱹᱱᱩᱜ ᱠᱚᱣᱟ, ᱚᱱᱠᱟ ᱥᱟᱨᱡᱚᱢ ᱫᱟᱨᱮ ᱠᱚ ᱥᱮ ᱡᱟᱦᱮᱨ ᱠᱚ ᱵᱟᱹᱱᱩᱜ ᱛᱟᱠᱚᱣᱟ᱾ ᱟᱫᱚ ᱩᱱᱠᱩ ᱫᱚ ᱱᱚᱜ ᱱᱚᱝᱠᱟ ᱠᱚ ᱵᱚᱸᱜᱟᱜ ᱠᱟᱱᱟ, ᱡᱮᱞᱮᱠᱟ ᱱᱚᱜᱼᱚᱭ ᱥᱟᱡᱚᱢ ᱰᱷᱟᱹᱨ ᱠᱚ ᱤᱫᱤᱭᱮᱫᱟ ᱦᱮᱸ ᱟᱫᱚ ᱚᱱᱟ ᱠᱚ ᱵᱤᱫ ᱠᱟᱛᱮᱜ ᱱᱚᱝᱠᱟ ᱚᱱᱠᱟ ᱟᱵᱚ ᱪᱮᱫ ᱠᱟ ᱵᱚᱸᱜᱟᱜᱼᱟ? ᱚᱱᱠᱟ ᱠᱚ ᱵᱚᱸᱜᱟ ᱵᱟᱲᱟᱭ ᱮᱫᱟ᱾
ᱦᱩᱸ ᱦᱩᱸ ᱟᱪᱪᱷᱟ ᱜᱚᱝᱠᱮ ᱛᱟᱦᱚᱞᱮ ᱦᱩᱞ ᱢᱟᱦᱟ ᱠᱚ ᱦᱩᱭᱱᱟ, ᱪᱮᱫ ᱞᱮᱠᱟ ᱯᱮ ᱢᱟᱱᱟᱣ ᱠᱮᱫᱼᱟ ᱥᱮ ᱵᱟᱯᱮ ᱢᱟᱱᱟᱣ ᱠᱟᱜᱼᱟ?
ᱦᱮᱸ ᱦᱩᱞ ᱢᱟᱦᱟ ᱱᱟᱜ ᱯᱟᱨᱚᱢ ᱢᱮᱱᱟᱜᱼᱟ᱾ ᱟᱫᱚ ᱦᱩᱞ ᱢᱟᱦᱟ ᱨᱮᱫᱚ ᱢᱟᱱᱟᱣ ᱫᱚ ᱢᱟᱱᱟᱣ ᱦᱩᱭᱮᱱ ᱜᱮᱭᱟ᱾ ᱟᱫᱚ ᱱᱤᱭᱟᱹ ᱡᱟᱭᱜᱟ ᱫᱚᱱᱟᱜ ᱩᱱᱟᱹᱜ ᱡᱟᱠ ᱡᱚᱢᱚᱠ ᱥᱟᱦᱤᱡ ᱫᱚ ᱱᱟᱜ ᱵᱟᱝ ᱢᱟᱱᱟᱣ ᱦᱩᱭ ᱞᱮᱱᱟ ᱟᱫᱚ ᱱᱤᱭᱟᱹ ᱫᱚ ᱥᱤᱫᱷᱩ ᱠᱟᱹᱱᱦᱩ ᱛᱟᱠᱤᱱᱟᱜ ᱯᱷᱳᱴᱳ ᱨᱮ ᱵᱟᱦᱟ ᱢᱟᱞᱟ ᱟᱨᱟᱣ ᱟᱛᱮᱫ ᱦᱮᱸ, ᱚᱱᱠᱟ ᱵᱟᱨᱯᱮ ᱠᱟᱛᱷᱟ ᱞᱟᱹᱭ ᱟᱛᱮ ᱜᱮ ᱚᱱᱠᱟᱱᱟᱜ ᱦᱮᱸ ᱚᱱᱠᱟ ᱜᱮ ᱠᱚᱨᱟᱣ ᱦᱩᱭᱱᱟ᱾ ᱪᱷᱚᱴᱳ ᱠᱷᱟᱴᱳ ᱛᱮ᱾ ᱟᱫᱚ ᱩᱱᱟᱹᱜ ᱢᱟᱨᱟᱝ ᱫᱚ ᱦᱟᱜ ᱵᱟᱝ ᱠᱚᱨᱟᱣ ᱦᱩᱭᱱᱟ᱾ ᱵᱚᱲᱚ ᱥᱚᱲᱚᱧᱚᱜ ᱫᱚ
ᱦᱮᱸ ᱟᱪᱪᱷᱟ ᱜᱚᱝᱠᱮ ᱛᱟᱦᱞᱮ ᱚᱱᱮ ᱥᱤᱫᱩ ᱠᱟᱹᱱᱩᱣᱟᱜ ᱯᱩᱡᱟᱹ ᱯᱚᱨᱮ ᱡᱟᱦᱟᱸ ᱚᱱᱟ ᱨᱟᱥᱛᱟ ᱢᱤᱪᱷᱤᱞ ᱞᱮᱠᱟ ᱥᱮ ᱪᱮᱫ ᱠᱚ ᱪᱟᱞᱟᱜ ᱫᱚ ᱢᱤᱫᱴᱮᱱ? ᱚᱱ ᱚᱱᱟ ᱠᱚ ᱟᱯᱮ ᱥᱮᱫ ᱫᱚ ᱛᱟᱞᱮ ᱪᱟᱞᱟᱣ ᱵᱟᱲᱟᱜ ᱜᱮᱭᱟ ᱠᱚ ᱥᱮ ᱵᱟᱝ?
ᱜᱚᱝᱠᱮ ᱵᱟᱝ ᱞᱤᱧ ᱵᱩᱡ ᱞᱮᱫᱟ, ᱟᱫᱚ ᱦᱟᱸᱜ ᱪᱮᱫ ᱵᱤᱱ ᱞᱟᱹᱭ ᱦᱚᱪᱚ ᱠᱮᱫᱟ?
ᱚᱱᱮ ᱚᱱᱮ ᱥᱤᱫᱩᱼ ᱠᱟᱹᱱᱦᱩ ᱯᱩᱡᱟᱹ ᱦᱩᱭ ᱠᱟᱛᱮᱫ ᱡᱟᱦᱟᱸ ᱩᱱᱠᱩ ᱢᱟ ᱡᱚᱜᱽ ᱢᱚᱡᱽ ᱯᱟᱨᱜᱟᱱᱟ ᱠᱚ ᱢᱟᱹᱡᱷᱤ ᱯᱟ ᱨᱟᱥᱛᱟ ᱜᱟᱹᱰᱤ ᱠᱚ ᱟᱛᱮᱫ ᱚᱱᱠᱟ ᱪ ᱜᱮᱭᱟ ᱚᱱᱠᱟ ᱞᱟᱹᱭ ᱚᱪᱚᱭᱫᱟᱧ
ᱦᱮᱸ᱾ ᱚᱱᱠᱟ ᱫᱚ ᱦᱟᱜ ᱵᱟᱝᱞᱮ ᱥᱮᱱ ᱵᱟᱲᱟ ᱟᱠᱟᱱᱟ ᱛᱚ, ᱟᱞᱮ ᱚᱱᱰᱮ ᱫᱚ ᱩᱱᱟᱹᱜ ᱵᱚᱲᱚ ᱥᱚᱲᱚ ᱫᱚ ᱦᱟᱜ ᱥᱩᱨ ᱨᱮ ᱫᱚ ᱵᱟᱝ ᱦᱩᱭᱩᱜ ᱜᱮᱭᱟ᱾ ᱠᱤᱪᱷᱩ ᱥᱟᱺᱜᱤᱧ ᱥᱟᱺᱜᱤᱧ ᱨᱮ ᱦᱩᱭᱩᱜ ᱜᱮᱭᱟ᱾ ᱚᱱᱠᱟ ᱫᱚ ᱚᱱᱟ ᱠᱚᱨᱮ ᱫᱚ ᱵᱟᱝ ᱥᱮᱱ ᱦᱩᱭ ᱠᱟᱱᱟ᱾
ᱟᱨ ᱱᱤᱡᱮ ᱫᱚ ᱱᱤᱡᱮ ᱢᱚᱛᱚ ᱜᱮ ᱠᱚᱨᱟᱣ ᱦᱩᱭ ᱠᱟᱱᱟ, ᱱᱚᱝᱠᱟ ᱪᱷᱴᱚ ᱠᱷᱟᱴᱳ ᱛᱮ ᱦᱮᱸ᱾ ᱚᱱᱟ ᱠᱚᱫᱚ ᱵᱟᱝ ᱵᱟᱲᱟᱭ ᱦᱩᱭ ᱟᱠᱟᱱᱟ᱾
ᱛᱟᱦᱚᱞᱮ ᱜᱚᱝᱠᱮ ᱟᱹᱵᱤᱱ ᱫᱚ ᱵᱤᱨ ᱫᱤᱥᱚᱢ ᱥᱮ ᱱᱟᱢᱟᱞ ᱫᱤᱥᱚᱢ, ᱚᱠᱟᱴᱟᱜ ᱵᱤᱱ ᱯᱟᱲᱟᱜ ᱠᱟᱱᱟ?
ᱚᱱᱠᱟ ᱟᱞᱤᱧ ᱫᱚᱦᱟᱜ ᱱᱚᱜᱼᱚᱭ ᱵᱤᱫ ᱫᱤᱥᱚᱢ ᱜᱮ᱾ ᱱᱟᱢᱟᱞ ᱫᱤᱥᱚᱢ ᱠᱚᱫᱚ ᱱᱟᱜ ᱵᱟᱝᱼᱟ ᱦᱮᱸ ᱟᱞᱮ ᱟᱹᱛᱩ ᱥᱩᱨ ᱠᱷᱚᱱᱟᱜ ᱜᱮ ᱵᱤᱨ ᱠᱚᱫᱚ ᱢᱮᱱᱟᱜ ᱟᱠᱟᱫᱟ᱾
ᱚ ᱛᱟᱦᱚᱞᱮ ᱥᱮᱸᱫᱽᱨᱟ ᱠᱚᱢᱟ ᱚᱠᱟ ᱞᱮᱠᱟ ᱯᱮ ᱪᱟᱞᱟᱜ ᱜᱮᱭᱟ?
ᱦᱮᱸ ᱜᱚᱢᱠᱮ ᱥᱮᱸᱫᱽᱨᱟ ᱠᱚᱫᱚ ᱦᱟᱜ ᱥᱮᱱ ᱵᱟᱲᱟ ᱦᱩᱭᱩᱜ ᱠᱟᱱ ᱜᱮᱭᱟ᱾
ᱚ ᱦᱚᱸ ᱛᱟᱦᱚᱞᱮ ᱱᱚᱜᱼᱭ ᱢᱟ ᱡᱟᱹᱯᱩᱫ ᱠᱮᱫᱟ ᱡᱟᱹᱯᱩᱫ ᱠᱮᱫᱟᱭ ᱥᱤᱛᱩᱝ ᱫᱟᱭ ᱛᱚᱨᱚᱦᱚᱫ ᱜᱚᱡ ᱠᱚᱯᱮ ᱪᱟᱞᱟᱜ ᱠᱟᱱᱟ ᱥᱮ ᱵᱟᱝ ᱥᱮ ᱚᱠᱟ ᱞᱮᱠᱟ?
ᱱᱤᱛᱚᱜ ᱫᱚ ᱚᱱᱠᱟ ᱥᱮᱸᱫᱽᱨᱟ ᱠᱚᱫᱚ ᱵᱟᱝ ᱥᱮᱱᱚᱜ ᱦᱩᱭᱩᱜ ᱠᱟᱱᱟ ᱱᱤ ᱛᱚ ᱵᱟᱠᱚ ᱥᱮᱱᱚᱜ ᱠᱟᱱᱟ ᱜᱮᱭᱟ ᱚᱠᱚᱭ ᱦᱚᱸ ᱟᱫᱚ ᱮᱱᱠᱟ᱾ ᱮᱠᱞᱟ ᱪᱟᱞᱟᱜ ᱦᱚᱸ ᱡᱩᱛ ᱵᱟᱝ ᱵᱩᱡᱷᱟᱹᱜᱼᱟ ᱦᱮᱸ᱾
ᱦᱳᱭ ᱢᱟᱱᱮ ᱮᱠᱞᱟ ᱪᱟᱞᱟᱜ ᱥᱮᱸᱫᱽᱨᱟ ᱫᱚ ᱢᱤᱫᱴᱟᱝ ᱨᱟᱹᱥᱠᱟᱹ ᱵᱟᱝ ᱵᱩᱡᱟᱜ ᱦᱚᱲ ᱜᱟᱛᱮ ᱠᱟᱛᱮᱢ ᱪᱟᱞᱟᱜᱼᱟ᱾ ᱠᱟᱹᱴᱤᱡ ᱠᱚ ᱜᱳᱞ ᱵᱟᱲᱟᱭᱠᱚ ᱠᱟᱹᱴᱤᱡ ᱞᱟᱜᱟᱣ ᱵᱟᱲᱟ ᱠᱚᱣᱟ ᱡᱤᱭᱟᱹᱞᱤ ᱠᱚ ᱠᱷᱴ ᱚᱱᱟ ᱠᱷᱟᱹᱛᱤᱨ ᱨᱟᱹᱥᱠᱟᱹ ᱵᱩᱡᱷᱟᱹᱜᱼᱟ᱾
ᱴᱷᱤᱠ ᱴᱷᱤᱠ ᱦᱮᱸ ᱴᱷᱤᱠ ᱵᱮᱱ ᱞᱟᱹᱭ ᱟᱠᱟᱫᱟ ᱱᱤᱛᱚᱜ ᱫᱚ ᱵᱟᱝ ᱠᱚ ᱥᱮᱱᱚᱜ ᱠᱟᱱᱟ ᱚᱱᱠᱟ᱾ ᱢᱟᱱᱮ ᱥᱮ ᱠᱟᱹᱢᱤ ᱠᱚ ᱞᱟᱸᱜᱟ ᱵᱟᱹᱛ ᱠᱚᱨᱮ ᱠᱚ ᱠᱟᱹᱢᱤ ᱛᱚ ᱞᱟᱸᱜᱟᱣ ᱦᱚᱲᱢᱚ ᱠᱚ ᱨᱮ ᱛᱟᱦᱮᱱᱟ ᱦᱮᱸ
ᱦᱳᱭ ᱢᱟᱱᱮ ᱟᱹᱰᱤ ᱨᱚᱠᱚᱢ ᱦᱚᱲ ᱟᱹᱰᱤ ᱨᱚᱠᱚᱢ ᱠᱟᱹᱢᱤ ᱠᱚ ᱛᱟᱦᱮᱱ ᱛᱟᱠᱚ ᱜᱮᱭᱟ ᱵᱚᱞᱮ ᱦᱳᱭᱛᱳ ᱚᱱᱟ ᱠᱟᱨᱚᱱ ᱛᱮᱦᱚᱸ ᱵᱟᱠᱚ ᱥᱮᱱ ᱫᱟᱲᱮᱭᱟᱜᱼᱟ ᱱᱚᱝᱠᱟ ᱦᱚᱸ ᱟᱨᱠᱤ ᱦᱩᱭᱩᱜ ᱜᱮᱭᱟ ᱛᱚ᱾
ᱦᱮᱸ ᱴᱷᱤᱠ ᱴᱷᱤᱠ
ᱟᱞᱮ ᱥᱮᱫ ᱢᱟ ᱦᱚᱸᱜᱼᱚᱭ ᱛᱮᱦᱮᱧ ᱜᱮ ᱥᱮᱸᱫᱽᱨᱟ ᱞᱮ ᱫᱩᱠᱟᱹᱱᱟ ᱛᱚᱨᱦᱚᱫ ᱠᱚᱞᱮ ᱜᱚᱡ ᱟᱹᱜᱩᱣᱟᱜ ᱠᱚᱣᱟ ᱢᱟᱱᱮ ᱢᱟᱱᱮ ᱟᱞᱮᱥᱮᱫ ᱢᱟ ᱫᱟᱫᱟ ᱛᱟᱠᱚ ᱡᱟᱦᱟᱸᱭ ᱠᱚ ᱫᱩᱠᱟᱹᱱᱟ ᱠᱚ ᱫᱟᱫᱟ ᱛᱟᱠᱚ ᱵᱷᱟᱭ ᱛᱟᱠᱚ ᱟᱨᱠᱤ ᱩᱱᱠᱩ ᱠᱚᱢᱟ ᱦᱟᱴ ᱠᱚ ᱠᱚ ᱥᱮᱱ ᱟᱠᱟᱱᱟ ᱩᱱᱠᱩ ᱦᱮᱡ ᱵᱟᱲᱟ ᱠᱟᱛᱮᱫ ᱩᱱᱠᱩ ᱠᱚᱞᱮ ᱥᱟᱯᱷᱟ ᱵᱟᱲᱟ ᱠᱟᱛᱮᱫ ᱡᱮᱞ ᱵᱟᱲᱟ ᱦᱟᱹᱴᱤᱧ ᱵᱟᱲᱟ ᱠᱟᱛᱮᱫ ᱞᱮ ᱩᱛᱩ ᱠᱟᱛᱮ ᱜᱮᱞᱮ ᱡᱚᱢ ᱵᱟᱲᱟᱭ ᱦᱩᱭᱩᱜᱼᱟ ᱚᱱᱟ ᱠᱚ
ᱦᱮᱸ ᱦᱮᱸ ᱛᱟᱞᱦᱮ ᱩᱛᱩ ᱫᱚ ᱱᱟᱜ ᱟᱣᱨᱤ ᱦᱩᱭᱩᱜᱼᱟ
ᱩᱛᱩ ᱠᱚᱫᱚ ᱱᱟᱜ ᱟᱹᱣᱨᱤ ᱦᱩᱭᱩᱜᱼᱟ ᱚᱱᱮ ᱫᱟ ᱛᱟᱠᱚ ᱱᱷᱟᱜ ᱫᱤᱱᱟᱹᱢ ᱚᱱᱟ ᱢᱚᱝᱜᱚᱞ ᱵᱟᱨ ᱠᱟᱱᱟ ᱟᱞᱮ ᱥᱮᱫ ᱢᱟ ᱦᱟᱴ ᱦᱩᱭᱩᱜ ᱜᱮᱭᱟ ᱢᱚᱝᱜᱚᱞ ᱵᱟᱨ ᱢᱟᱱᱮ ᱯᱨᱚᱛᱤᱵᱟᱨ ᱜᱮ ᱦᱟᱴ ᱫᱚ ᱦᱩᱭᱩᱜ ᱜᱮᱭᱟ ᱢᱟᱱᱮ ᱥᱟᱺᱤᱧ ᱥᱟᱺᱤᱧ ᱱᱤᱭᱟᱹ ᱛᱮᱦᱮᱱᱵᱟᱨ ᱨᱮᱫᱚ ᱟᱞᱮᱭᱟᱜ ᱥᱩᱨ ᱥᱮᱫᱜ ᱜᱮ ᱦᱟᱴ ᱦᱩᱭᱩᱜᱼᱟ ᱚᱱᱛᱮ ᱜᱮ ᱠᱟᱹᱴᱤᱡ ᱫᱟᱫᱟ ᱛᱟᱠᱚ ᱪᱟᱞᱟᱣ ᱠᱟᱱᱟ ᱠᱚ ᱟᱫᱚ ᱮᱠᱞᱟ ᱢᱟ ᱪᱤᱠᱟᱹᱛᱮᱢ ᱪᱷᱩᱴᱟᱹᱣᱜᱚᱫᱚ ᱩᱱᱟᱹᱜ ᱜᱟᱱ ᱡᱤᱭᱟᱹᱞᱤ ᱠᱚᱠᱚ ᱜᱚᱡ ᱟᱹᱜᱩ ᱦᱩᱭ ᱟᱠᱟᱱᱟ ᱮᱠᱞᱟ ᱛᱮᱢᱟ ᱟᱨ ᱵᱟᱢ ᱫᱟᱲᱮᱭᱟᱜᱼᱟ ᱛᱚ ᱩᱱᱠᱩ ᱠᱚ ᱜᱮ ᱛᱟᱸᱜᱤ ᱵᱟᱲᱟ ᱦᱩᱭ ᱟᱠᱟᱱᱟ ᱟᱨᱠᱤ ᱩᱱᱠᱩ ᱠᱚ ᱛᱤ ᱨᱮ ᱠᱚ ᱦᱤᱡᱩᱜ ᱟᱠᱚ ᱛᱟᱯᱚᱨᱮ ᱥᱟᱯᱷᱟ ᱵᱟᱲᱟ ᱠᱟᱛᱮᱫ ᱜᱮᱫ ᱵᱟᱲᱟ ᱠᱟᱛᱮᱫ ᱩᱛᱩ ᱠᱚᱦᱚᱸ ᱪᱚᱸᱫᱟ ᱠᱚ ᱦᱩᱭᱩᱜᱼᱟ
ᱦᱮᱸ ᱴᱷᱤᱠ ᱴᱷᱤᱠ ᱦᱮᱸ ᱛᱟᱦᱞᱮ ᱟᱵᱤᱱ ᱫᱚ ᱱᱤᱛᱚᱜ ᱫᱚ ᱚᱱᱠᱟ ᱦᱳᱥᱴᱮᱞ ᱥᱮᱫ ᱨᱮ ᱢᱮᱱᱟᱜ ᱵᱤᱱᱟ ᱥᱮ ᱪᱮᱫ
ᱟᱹᱞᱤᱧ ᱢᱟ ᱚᱲᱟᱜ ᱥᱮᱫ ᱨᱮᱜᱮ ᱢᱮᱱᱟᱜ ᱞᱤᱧᱟ ᱱᱤᱛᱚᱜ ᱫᱚ ᱢᱟᱱᱮ
ᱟᱪᱪᱷᱟ ᱟᱪᱪᱷᱟ ᱴᱷᱤᱠ ᱴᱷᱤᱠ ᱛᱟᱦᱞᱮ ᱚᱱᱠᱟᱱᱟᱜ ᱡᱟᱦᱱᱟᱜ ᱠᱟᱹᱢᱤ ᱱᱚᱜᱚᱭ ᱦᱮᱸ ᱡᱟᱦᱟᱸ ᱠᱟᱹᱢᱤ ᱠᱟᱱᱟᱵᱤᱱ ᱧᱮᱞ ᱟᱠᱟᱫᱟ ᱱᱚᱜᱼᱚᱭ ᱪᱟᱥᱵᱟᱥ ᱠᱟᱹᱢᱤ ᱠᱚ ᱵᱟᱫᱛᱮᱫ ᱥᱮ ᱟᱨ ᱮᱴᱟᱜ ᱠᱟᱹᱢᱤ ᱠᱚ ᱡᱟᱦᱟᱱᱟᱜ ᱪᱮᱫ ᱠᱚᱵᱤᱱ ᱠᱟᱹᱢᱤᱭᱮᱫᱟ
ᱢᱟᱱᱮ ᱟᱹᱞᱤᱧ ᱢᱤᱫᱴᱟᱝ ᱠᱳᱢᱯᱟᱱᱤ ᱞᱤᱧᱠᱟᱢᱤᱭᱮᱫᱟ ᱵᱳᱛᱚᱞ ᱵᱳᱛᱳᱞ ᱠᱚᱳᱢᱯᱟᱱᱤ ᱨᱮ ᱡᱟᱦᱟᱸ ᱵᱳᱛᱳᱞ ᱠᱚᱞᱮ ᱵᱟᱪᱷᱟᱣ ᱵᱟᱲᱟᱭᱟ ᱚᱱᱟ ᱠᱟᱞᱟᱨ ᱠᱟᱞᱟᱨ ᱵᱳᱛᱚᱞ ᱠᱚ ᱟᱨᱠᱤ ᱚᱱᱠᱟ ᱢᱟᱱᱮ ᱟᱹᱰᱤ ᱫᱤᱱ ᱠᱷᱚᱱᱞᱤᱧ ᱠᱟᱹᱢᱤᱭᱮᱫᱟ ᱛᱚ ᱚᱱᱟ ᱜᱮ ᱾ ᱟᱫᱚ ᱱᱚᱜᱼᱚᱭ ᱪᱟᱥᱵᱟᱥ ᱥᱤᱡᱤᱱ ᱫᱚ ᱢᱟᱱᱮ ᱚᱲᱟᱜ ᱦᱮᱡ ᱦᱩᱭ ᱠᱟᱱᱟ ᱟᱠᱟᱱᱟ ᱟᱫᱚ ᱱᱚᱜᱼᱭ ᱪᱟᱥᱵᱟᱥ ᱞᱟᱹᱜᱤᱫ ᱜᱮ ᱚᱲᱟᱜ ᱦᱮᱡ ᱦᱩᱭ ᱟᱠᱟᱱᱟ ᱟᱫᱚ ᱱᱚᱝᱠᱟ ᱜᱮ ᱟᱞᱤᱧ ᱵᱟᱹᱞᱤᱧ ᱵᱟᱲᱟᱭᱟ ᱡᱮ ᱱᱚᱝᱠᱟ ᱵᱟᱭ ᱫᱟᱜᱟ ᱱᱚᱝᱠᱟ ᱚᱲᱟᱜ ᱦᱮᱡ ᱠᱟᱛᱮ ᱱᱚᱠᱟ ᱵᱟᱭ ᱫᱟᱜᱟ ᱟᱹᱞᱤᱧ ᱫᱚ ᱚᱱᱟᱛᱮ ᱞᱟᱦᱟ ᱠᱷᱚᱱ ᱫᱚ ᱵᱟᱞᱤᱧ ᱵᱟᱲᱟᱭ ᱜᱮᱭᱟ᱾ ᱟᱨ ᱟᱵᱚ ᱫᱚ ᱚᱠᱚᱭ ᱦᱚᱸᱵᱟᱵᱚᱱ ᱵᱟᱲᱟᱭᱟ ᱡᱮ ᱟᱵᱚ ᱠᱤ ᱵᱚᱱ ᱵᱟᱲᱟᱭᱟ ᱵᱚᱱ ᱡᱮ ᱞᱟᱦᱟ ᱠᱷᱚᱱᱟᱜ ᱵᱟᱭ ᱫᱟᱜᱟ ᱵᱟᱭ ᱤᱭᱟᱹᱭᱟ ᱚᱝᱠᱟ ᱫᱚ ᱟᱵᱚ ᱫᱚ ᱵᱟᱵᱚᱱ ᱵᱟᱲᱟᱭᱟ ᱵᱚᱱ᱾ ᱟᱫᱚ ᱪᱮᱜ ᱚᱝᱠᱟ ᱵᱟᱭ ᱫᱟᱜᱮᱜ ᱠᱷᱟᱱ ᱟᱫᱚ ᱪᱮᱜ ᱵᱚᱱ ᱪᱤᱠᱟᱹ ᱫᱟᱲᱮᱭᱟᱜ-ᱟ ᱱᱤᱡᱮ ᱥᱚᱢᱵ ᱦᱚᱸ᱾
ᱦᱩᱸ ᱦᱩᱸ ᱴᱷᱤᱠ ᱴᱷᱤᱠ ᱦᱮᱸ ᱞᱟᱦᱟ ᱠᱷᱚᱱ ᱫᱚ ᱠᱚᱭᱱᱟᱜ ᱵᱟᱰᱟᱭ ᱫᱟᱲᱮ ᱟᱭᱥᱮᱱᱟᱜ ᱵᱟᱝᱟ ᱦᱮᱸ ᱜᱚᱝᱠᱮ ᱟᱫᱚ ᱞᱟᱹᱭ ᱫᱟᱞᱤᱧ ᱦᱮᱸ ᱴᱟᱭᱤᱢ ᱠᱚᱢᱟ ᱦᱩᱭᱩᱜ ᱠᱟᱱᱟ ᱟᱫᱚ ᱟᱹᱞᱤᱧ ᱞᱤᱧ ᱠᱚᱞ ᱟᱵᱤᱱ ᱠᱟᱱᱟ ᱫᱚᱲᱦᱟ ᱛᱟᱞᱦᱮ ᱦᱮᱸ
ᱦᱳᱭ
ᱦᱮᱸ ᱦᱮᱸ ᱱᱚᱠᱟ ᱱᱚᱣᱟᱴᱟᱜ ᱱᱟᱢᱵᱟᱨ ᱜᱮᱛᱟᱹᱵᱤᱱ᱾
ᱦᱳᱭ ᱱᱚᱣᱟᱴᱟᱜ ᱢᱤᱫ ᱜᱷᱟᱹᱲᱤ ᱯᱚᱨᱮ ᱞᱮ ᱟᱹᱞᱤᱧ ᱞᱤᱧ ᱯᱷᱳᱱᱟ ᱟᱵᱤᱱᱟ ᱦᱳᱭᱥᱮ ᱛᱟᱯᱚᱨᱮ ᱯᱷᱳᱱ ᱟᱹᱞᱤᱧ ᱵᱤᱱ ᱠᱟᱹᱴ ᱴᱤᱜ ᱤᱭᱟᱹ ᱥᱮᱜ ᱞᱤᱧ ᱪᱟᱞᱩ ᱞᱮᱜᱮ ᱟᱹᱞᱤᱧᱟᱜ ᱫᱚᱠᱟᱱ ᱫᱚᱠᱟᱱ ᱥᱮᱜ᱾
ᱟᱪᱪᱷᱟ
ᱩᱹᱱᱟᱜ ᱠᱟᱹᱴᱤᱵ ᱢᱤᱫ ᱜᱷᱟᱹᱲᱤᱡ ᱯᱚᱨ ᱟᱹᱞᱤᱧ ᱞᱤᱧ ᱯᱷᱳᱱᱟᱵᱮᱱᱟ ᱢᱟᱥᱮ ᱱᱤᱭᱟᱹ ᱱᱟᱢᱵᱟᱨ ᱨᱮ᱾ ᱛᱟᱯᱚᱨᱮ ᱞᱤᱧ ᱛᱟᱯᱚᱨᱮ ᱯᱷᱳᱱᱟᱞᱤᱧ ᱵᱤᱱ ᱦᱳᱭ᱾ ᱟᱨ ᱠᱟᱹᱴᱤᱡ ᱤᱭᱟᱹ ᱠᱚ ᱪᱟᱵᱟᱣ ᱠᱟᱱᱟ ᱛᱚ ᱚᱲᱟᱜ ᱠᱚᱨᱮᱱᱟᱜ ᱟ ᱟᱨ ᱵᱩᱡ ᱫᱟᱲᱮᱭᱟᱜ ᱠᱟᱱᱟᱵᱤᱱ ᱵᱟᱠᱷᱟᱱ ᱚᱱᱟ ᱩᱛᱩ ᱠᱚ ᱵᱟᱝ ᱦᱩᱭᱩᱜ-ᱟ ᱵᱩᱞᱩᱝ ᱠᱚ ᱪᱟᱵᱟᱣ ᱠᱟᱱᱟ ᱚᱱᱟᱠᱚ᱾ ᱴᱤᱡ ᱟᱹᱜᱩ ᱥᱮᱱ ᱦᱳᱭᱳᱜ-ᱟ ᱾
ᱟᱪᱪᱷᱟ ᱟᱪᱪᱷᱟ, ‌ ᱛᱟᱦᱚᱞᱮ ᱯᱷᱳᱱ ᱟᱵᱤᱱᱟᱹᱧ ᱱᱟᱜ ᱯᱚᱨᱮ ᱛᱮ ᱦᱮᱸ ᱾
ᱟᱪᱪᱷᱟ ᱟᱹᱞᱤᱧ ᱜᱮᱞᱤᱧ ᱯᱷᱳᱱ ᱟᱵᱮᱱᱟ ᱵᱟᱠᱷᱟᱱ ᱴᱟᱭᱤᱢ ᱞᱤᱧ ᱧᱟᱢᱟ ᱵᱟᱠᱷᱟᱱ ᱜᱟᱯᱟ ᱥᱮᱜ ᱨᱚᱲ ᱦᱩᱭᱩᱜ-ᱟ ᱡᱟ ᱡᱟᱲᱤ-ᱢᱟᱲᱤ ᱦᱩᱭᱱᱟ ᱛᱚᱠᱷᱚᱱ ᱵᱟᱹᱞᱤᱧ ᱨᱚᱲ ᱫᱟᱲᱮ ᱚᱱᱟ ᱠᱟᱨᱚᱱ ᱵᱚᱥᱚᱱᱛᱚ ᱵᱟᱹᱞᱤᱧ ᱯᱷᱳᱱ ᱟᱵᱮᱱᱟ ᱛᱟᱦᱚᱞᱮ ᱾